ᱦᱮᱞᱳ
ᱤᱧᱟᱹᱜ ᱨᱚᱲ ᱟᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱚ
ᱪᱮᱫ ᱠᱚᱯᱮ ᱪᱤᱠᱟᱹᱭᱮᱫᱼᱟ ᱾
ᱦᱭ ᱚᱲᱟ ᱨᱮᱜᱮ ᱟᱯᱮ ᱪᱮᱫ ᱜᱮᱯᱮ ᱪᱤᱠᱟᱹᱭᱟ ᱾
ᱦᱮᱸ ᱟᱞᱮ ᱦᱚᱸ ᱚᱲᱟᱜ ᱨᱮᱜᱮ ᱢᱮᱱᱟᱜ ᱞᱮᱭᱟ ᱱᱤᱛ ᱜᱟᱹᱲᱤᱡ ᱫᱚ ᱾ ᱟᱨ ᱢᱚᱡᱽ ᱜᱮᱭᱟ ᱯᱮ ᱥᱮ ᱵᱟᱝ?
ᱦᱮᱸ ᱟᱞᱮ ᱫᱚ ᱢᱚᱡᱽ ᱜᱮᱭᱟᱞᱮ ᱟᱯᱮᱜ ᱜᱮ?
ᱦᱮᱸ ᱟᱞᱮ ᱦᱚᱸ ᱢᱚᱡᱽ ᱜᱮᱭᱟᱞᱮ ᱱᱤᱛᱚᱜ ᱫᱚ᱾
ᱦᱮᱸ ᱟᱯ ᱥᱮᱫ ᱫᱚ ᱫᱟᱜ ᱵᱟᱲᱟᱭ ᱥᱮ ᱵᱟᱝ
ᱦᱮᱸ ᱫᱟᱜ ᱠᱮᱫᱟᱭ ᱦᱚᱞᱟ ᱛᱮᱦᱮᱧ ᱫᱚ ᱵᱟᱭ ᱫᱟᱜ ᱠᱟᱫᱟ ᱦᱟᱸᱜ ᱛᱮᱦᱮᱧ ᱫᱚ ᱥᱤᱛᱩᱝ ᱚᱱᱟ ᱫᱚ ᱵᱟᱭ ᱥᱤᱛᱩᱝ ᱠᱟᱫᱟ ᱨᱮᱢᱮᱞ ᱨᱤᱢᱤᱞ ᱠᱟᱫᱟᱭ ᱟᱫᱚ ᱨᱤᱢᱤᱞ ᱠᱟᱜ ᱨᱮᱦᱚᱸ ᱵᱷᱤᱛᱨᱤ ᱵᱷᱤᱛᱨᱤ ᱩᱫᱽᱜᱟᱹᱨ ᱫᱚ ᱵᱩᱡᱷᱟᱹᱜ ᱠᱟᱱ ᱜᱮᱭᱟ ᱾
ᱟᱨ ᱟᱯᱮ ᱥᱮᱫ ᱫᱚ ᱫᱟᱜ ᱫᱟᱭ ᱥᱮᱤᱨᱢᱮᱞ ᱫᱟᱭ?
ᱟᱞᱮ ᱥᱮᱫ ᱫᱚ ᱫᱟᱜ ᱠᱮᱫᱟᱭ ᱢᱤᱫ ᱜᱷᱟᱹᱲᱤᱡ ᱞᱟᱦᱟᱜᱮ ᱾ ᱟᱫᱚ ᱱᱮᱛᱟᱨ ᱫᱚᱭ ᱥᱤᱛᱩᱝ ᱠᱮᱫᱟ ᱟᱨᱦᱚᱸ᱾
ᱚ ᱟᱪᱪᱷᱟ ᱟᱹᱛᱩ ᱫᱤᱥᱚᱢ ᱛᱟᱯᱮ ᱫᱚ?
ᱟᱞᱮ ᱟᱹᱛᱩ ᱫᱤᱥᱚᱢ ᱫᱚ ᱢᱩᱨᱥᱤᱫᱟᱵᱟᱫ ᱾
ᱚ ᱟᱪᱪᱷᱟ ᱾
ᱟᱯᱮ ᱟᱜ ᱟᱹᱛᱩ ᱫᱤᱥᱚᱢ?
ᱟᱞᱮ ᱫᱚ ᱯᱩᱨᱩᱞᱤᱭᱟᱹ ᱱᱚᱛᱮ ᱣᱮᱥᱴ ᱵᱮᱝᱜᱚᱞ ᱾
ᱚ
ᱡᱷᱟᱲᱠᱷᱚᱸᱰ ᱡᱟᱯᱟᱜ ᱾
ᱦᱮᱸ
ᱟᱪᱪᱷᱟ ᱟᱯᱮ ᱫᱚ ᱛᱟᱦᱚᱞᱮ ᱟᱹᱛᱩ ᱱᱚᱝᱠᱟ ᱟᱹᱛᱩ ᱚᱲᱟᱜ ᱨᱮᱯᱮ ᱛᱟᱦᱮᱱᱟ ᱥᱮ ᱵᱟᱡᱟᱨ ᱠᱚᱨᱮ ᱪᱮᱫ ᱞᱮᱠᱟ? ᱵᱟᱡᱟᱨ ᱨᱮᱯᱮ ᱛᱟᱦᱮᱱᱟ ᱚ ᱟᱹᱛᱩ ᱨᱮᱜᱮ ᱵᱟᱝ ᱦᱮᱸ
ᱛᱟᱦᱞᱮ ᱟᱯᱮ ᱥᱮᱫ ᱫᱚ ᱦᱩᱲᱩ ᱨᱚᱦᱚᱭ ᱫᱚ ᱟᱹᱣᱨᱤᱭᱜᱼᱟᱥ ᱵᱟᱝ
ᱦᱮᱸ ᱟᱹᱣᱨᱤᱭᱟᱜᱼᱟ ᱮᱨ ᱠᱟᱫᱟᱞᱮ ᱛᱚᱞᱟ ᱠᱚ ᱮᱨᱯᱷᱚᱨ ᱠᱟᱫᱟᱞᱮ ᱟᱫᱚ ᱦᱚᱞᱟ ᱫᱟᱜ ᱮ ᱧᱟᱢ ᱠᱮᱫᱟ ᱦᱟᱸᱜ ᱟᱹᱣᱨᱤ ᱡᱟᱱᱟᱢᱚᱜ ᱛᱟᱞᱮᱭᱟ ᱟᱫᱚ ᱫᱟᱜ ᱧᱟᱢ ᱞᱮᱠᱷᱟᱡ ᱦᱚᱸ ᱟᱥᱛᱮ ᱟᱥᱛᱮ ᱢᱟᱨᱟᱝ ᱚᱜᱼᱟ
ᱟᱯᱮᱥᱮᱱ ᱫᱚ
ᱟᱞᱮ ᱥᱮᱡ ᱦᱚᱸ ᱚᱱᱠᱟ ᱜᱮ ᱫᱟᱜ ᱞᱮᱠᱷᱟᱡ ᱫᱚ ᱦᱟᱜ ᱱᱤᱛᱚᱜ ᱡᱟᱱᱟᱢᱟᱜ ᱞᱟᱹᱴᱩ ᱜᱚᱫᱚᱜᱼᱟ ᱨᱚᱦᱚᱭ ᱦᱩᱭᱩᱜᱼᱟ
ᱟᱫᱚ ᱟᱯᱮ ᱥᱮᱫ ᱫᱚ ᱢᱤᱫ ᱫᱷᱟᱣ ᱥᱮ ᱵᱟᱝ ᱫᱷᱟᱣ ᱯᱮ ᱪᱟᱥᱟ ᱡᱮᱢᱚᱱ ᱦᱮ ᱪᱩᱨᱩᱡ ᱦᱩᱲᱩ ᱦᱚᱸᱠᱚ ᱨᱚᱦᱚᱭᱟᱠᱚ ᱟᱨ ᱱᱤᱝᱠᱟ ᱟᱛᱷᱟ ᱥᱨᱟᱵᱚᱱ ᱦᱚᱸᱠᱚ ᱨᱚᱦᱚᱭᱟ
ᱪᱮᱫ ᱞᱮᱠᱟ
ᱚᱱᱮ ᱦᱩᱲᱩ ᱵᱟᱠᱚ ᱨᱚᱦᱚᱭᱟ ᱚᱱᱮ ᱪᱩᱣᱡ ᱠᱟᱛᱮ ᱡᱟᱦᱟᱸ ᱠᱚ ᱚᱢᱚᱱ ᱦᱚᱪᱚᱭ
ᱦᱮᱸ
ᱟᱨᱥᱩᱵᱳᱥ ᱪᱮᱫ ᱠᱚ ᱢᱮᱛᱟᱜᱼᱟ
ᱟᱞᱮ ᱥᱮᱫ ᱫᱚ ᱚᱱᱠᱟ ᱫᱚ ᱵᱟᱝ ᱦᱩᱭᱩᱜᱼᱟ ᱟᱞᱮ ᱥᱮᱫ ᱫᱚ ᱤᱭᱟᱹ ᱞᱟᱦᱟ ᱨᱮᱠᱚ ᱜᱟᱹᱪᱷᱤ ᱠᱚ ᱚᱱᱟ ᱦᱩᱲᱩ ᱜᱮᱠᱚ ᱮᱨ ᱠᱮᱫ ᱜᱮ ᱪᱷᱤᱴᱟᱹᱣᱟᱠᱚ ᱠᱷᱮᱛᱨᱮ ᱛᱟᱨᱯᱚᱨᱮ ᱚᱱᱟ ᱞᱟᱹᱴᱩᱭᱮᱱ ᱟᱨ ᱟᱨᱦᱚᱸ ᱮᱴᱟᱜ ᱚᱱᱟ ᱛᱩᱫ ᱠᱟᱛᱮ-ᱮᱫ ᱮᱴᱟᱜ ᱠᱷᱮᱛ ᱟᱨᱦᱚᱸ ᱠᱚ ᱨᱚᱦᱚᱭ ᱦᱚᱪᱚᱱᱟ
ᱦᱮᱸ ᱦᱮᱸ ᱱᱤᱛᱳ ᱫᱚ ᱚᱱᱠᱷᱟ ᱜᱮᱠᱚ ᱵᱮᱥᱤᱨ ᱵᱷᱟᱜᱽ ᱞᱟᱦᱟᱛᱮ ᱟᱹᱰᱤ ᱫᱤᱱ ᱠᱚ ᱚᱱᱠᱷᱟ ᱯᱷᱮᱱᱮᱪᱩᱨᱩᱡᱮᱫ ᱛᱟᱦᱮᱱᱟᱠᱚ ᱱᱮᱛᱟᱨ ᱫᱚ ᱯᱚᱛ
ᱚ
ᱛᱟᱦᱚᱞᱮ ᱪᱟᱥᱵᱟᱥ ᱫᱚ ᱪᱮᱫᱮᱠᱟ ᱢᱤᱫ ᱫᱷᱟᱣ ᱜᱮ ᱵᱚᱪᱷᱚᱨ ᱨᱮᱯᱮ ᱪᱟᱥᱟ ᱫᱟᱜ ᱨᱮᱭᱟᱜ ᱥᱩᱵᱤᱫᱟ ᱠᱚ ᱵᱟᱹᱱᱩᱜ ᱛᱟᱯᱮ ᱚᱱᱠᱟ ᱥᱩᱨ ᱠᱚᱨᱮ ᱥᱮᱞᱚ ᱠᱚ ᱜᱟᱰᱟ ᱠᱚ
ᱦᱩᱸ ᱟᱫᱚ ᱵᱟᱨᱫᱷᱚᱢ ᱜᱮᱞᱮ ᱪᱟᱥᱟ ᱫᱟᱜ ᱢᱮᱱᱟᱜᱼᱟ ᱫᱟᱲᱮᱭᱟᱜ ᱥᱩᱵᱤᱫᱷᱟ ᱦᱮᱸ ᱱᱟᱰᱤᱯ ᱢᱮᱱᱟᱜᱼᱟ ᱱᱮᱛᱟᱨ ᱫᱚ
ᱦᱮᱸ ᱜᱟᱰᱟ ᱠᱚᱫᱚ ᱵᱟᱹᱱᱩᱜ ᱛᱟᱯᱮᱭᱟ ᱟᱯᱮ ᱥᱮᱫ ᱫᱚ
ᱜᱟᱰᱟ ᱫᱚ ᱵᱟᱱᱩᱜ ᱟ ᱟᱞᱮ ᱥᱮᱫ ᱫᱚ
ᱦᱮᱸ
ᱰᱤᱯ ᱢᱮᱱᱟᱜᱼᱟ ᱤᱱᱟᱹᱛᱤᱧ
ᱚᱱᱟ ᱫᱚ ᱟᱵᱟᱨ ᱪᱮᱫ ᱞᱮᱠᱟ
ᱰᱤᱯ ᱫᱚ ᱡᱮᱢᱚᱱ ᱚᱲᱟᱜ ᱨᱮ ᱛᱟᱦᱮᱱ ᱛᱟᱵᱚᱱ ᱚᱱᱟ ᱤᱭᱟᱹ ᱴᱮᱯ ᱟᱫᱚ ᱚᱱᱟ ᱞᱮᱠᱟᱱᱟᱜ ᱜᱮ ᱞᱟᱹᱴᱩ ᱜᱮᱭᱟ ᱚᱱᱟ ᱫᱚ ᱠᱟᱨᱮᱱᱴ ᱛᱮᱜᱮ
ᱚ ᱢᱟᱱᱮ ᱚᱱᱟ ᱫᱚ ᱥᱚᱨᱠᱟᱨ ᱮᱢ ᱠᱟᱜ ᱯᱮ ᱥᱮ ᱟᱯᱮ ᱱᱤᱡᱮ ᱛᱮᱯᱮ ᱠᱚᱨᱟᱣ ᱠᱟᱫᱟ
ᱚᱱᱟ ᱫᱚ ᱱᱤᱡᱮ ᱛᱮᱠᱚ ᱠᱚᱨᱟᱜᱼᱟ ᱥᱚᱨᱠᱟᱨ ᱠᱷᱚᱱ ᱫᱚ ᱵᱟᱝ
ᱮᱠᱷᱟᱱ ᱫᱚ ᱚᱱᱮ ᱪᱮ ᱡᱟᱦᱟᱸ ᱠᱚᱨᱮ ᱫᱚ ᱵᱟᱨ ᱫᱷᱟᱣ ᱠᱚ ᱪᱟᱥ ᱟᱠᱚ ᱟᱫᱚ ᱥᱚᱨᱠᱟᱨᱮ ᱮᱢ ᱟᱠᱟᱫ ᱠᱚᱣᱟᱭ ᱥᱮᱞᱚ ᱢᱮᱥᱤᱱ ᱟᱹᱰᱤ ᱢᱚᱴᱟ ᱫᱟᱜ ᱩᱰᱩᱠᱚᱜᱼᱟ ᱚᱱᱟᱛᱮ ᱦᱩᱲᱩ ᱦᱚᱸ ᱦᱩᱲᱩ ᱨᱚᱦᱚᱭ ᱥᱚᱵᱽᱡᱤ ᱠᱚ ᱨᱚᱦᱚᱭᱟ ᱡᱚᱛᱚ ᱜᱮᱠᱚ ᱨᱚᱦᱚᱭᱟ ᱟᱫᱚᱧ ᱢᱮᱱᱫᱟ ᱯᱟᱪᱮ ᱮᱢ ᱠᱟᱜ ᱯᱮᱭᱟ
ᱟᱞᱮ ᱥᱮᱫ ᱫᱚ ᱵᱟᱝ
ᱻ
ᱟᱞᱮ ᱥᱮᱫ ᱫᱚ ᱚᱱᱟ
ᱟᱨ ᱵᱩᱨᱩ ᱠᱚ ᱢᱮᱱᱟᱜᱼᱟ ᱥᱮ ᱪᱮᱫ ᱞᱮᱠᱟ ᱴᱟᱺᱰᱤ ᱫᱤᱥᱚᱢ
ᱵᱟᱝ ᱟᱞᱮ ᱥᱮᱫ ᱫᱚ ᱵᱩᱨᱩ ᱫᱚ ᱵᱟᱹᱱᱩᱜᱼᱟ ᱜᱳᱴᱟ ᱢᱟᱴᱷ ᱯᱷᱟᱠᱟ ᱜᱮᱭᱟ᱾ ᱜᱚᱴᱟ ᱜᱮ ᱢᱟᱴᱷ᱾
ᱦᱮᱸ
ᱵᱤᱨ ᱠᱚ ᱩᱱᱟᱹᱜ ᱡᱟᱹᱥᱛᱤ ᱫᱚ ᱵᱟᱹᱱᱩᱜ ᱠᱟᱫᱟ᱾
ᱛᱟᱦᱚᱞᱮ ᱥᱟᱦᱟᱱ ᱯᱟᱞᱦᱟ ᱫᱚ ᱚᱠᱟ ᱠᱷᱚᱱ ᱯᱮ ᱟᱹᱜᱩᱭᱟ?
ᱥᱟᱦᱟᱱ ᱜᱮᱥ ᱛᱮᱫᱚ ᱵᱟᱝ ᱚᱱᱟ ᱜᱟᱹᱭ ᱰᱟᱝᱨᱟ ᱢᱮᱱᱟᱜ ᱠᱚᱣᱟ ᱛᱚ ᱟᱫᱚ ᱚᱱᱟ ᱜᱩᱨᱤᱡ ᱠᱚ ᱛᱷᱟᱯᱲᱟᱣ ᱦᱩᱭᱩᱜᱼᱟ ᱤᱱᱟᱹ ᱜᱮ
ᱟᱹᱰᱤ ᱡᱟᱞᱟ ᱜᱮᱭᱟ ᱥᱟᱦᱟᱱ ᱯᱟᱞᱟ ᱵᱟᱝᱠᱷᱟᱡ ᱫᱚ ᱟᱫᱚ ᱚᱱᱟᱜᱮ ᱵᱚᱪᱷᱚᱨ ᱫᱤᱱ ᱞᱟᱹᱜᱤᱫ ᱯᱮ ᱤᱭᱟᱹ ᱫᱚᱦᱚ ᱠᱟᱜᱼᱟ ᱟᱨᱦᱚ ᱫᱚᱦᱚ ᱠᱟᱜ ᱯᱮ
ᱦᱮᱸ ᱟᱨᱚ ᱚᱱᱟ ᱛᱟᱞᱮ ᱫᱟᱲᱮ ᱢᱟ ᱢᱮᱱᱟᱜ ᱜᱮ ᱛᱟᱞᱮ ᱚᱱᱟ ᱟᱲᱮ ᱯᱟᱥᱮ ᱴᱚᱞᱟ ᱟᱲᱨᱤ ᱠᱚᱨᱮ ᱟᱫᱚ ᱟᱨ ᱛᱟᱞᱮ ᱵᱷᱟᱜᱲᱟᱜ ᱚᱱᱟ ᱠᱚ
ᱚᱱᱠᱟ ᱵᱤᱨ ᱫᱟᱨᱮ ᱠᱚ ᱵᱤᱨ ᱫᱟᱨᱮ ᱠᱚ ᱚᱱᱠᱟ ᱟᱲᱮ ᱠᱚᱨᱮ ᱛᱟᱦᱮᱱᱟ ᱚᱱᱠᱟ ᱵᱟᱹᱱᱩᱜ ᱛᱟᱯᱮᱭᱟ
ᱵᱤᱨ ᱫᱚ ᱵᱟᱹᱱᱩᱜ ᱛᱟᱞᱮᱭᱟ ᱟᱞᱮ ᱥᱮᱫ ᱫᱚ ᱵᱤᱨ ᱫᱚᱼᱟ ᱵᱟᱞᱮ ᱪᱟᱞᱟᱜᱼᱟ ᱦᱮ
ᱮᱠᱷᱮᱱ ᱴᱟᱸᱜᱮ ᱜᱮᱭᱟ ᱥᱮ ᱪᱮᱫ ᱟᱨ ᱛᱟᱞᱮ ᱫᱟᱨᱮᱛᱮ ᱢᱮᱱᱟᱜᱼᱟ
ᱛᱟᱞᱮ ᱫᱟᱨᱮ ᱢᱮᱱᱟᱜᱼᱟ ᱠᱷᱤᱡᱩᱨ ᱫᱟᱨᱮ ᱢᱮᱱᱟᱜᱼᱟ ᱟᱫᱚ ᱟᱯᱮ ᱥᱮᱫ ᱞᱮᱠᱟ ᱢᱤᱫᱴᱮᱱ ᱵᱤᱨ ᱟᱹᱰᱤ ᱢᱟᱨᱟᱝᱛᱮ ᱚᱱᱠᱟ ᱫᱚ ᱵᱟᱹᱱᱩᱜᱼᱟ ᱟᱞᱮ ᱥᱮᱫ ᱫᱚ᱾
ᱦᱮᱸ ᱟᱫᱚ ᱟᱞᱮ ᱥᱮᱫ ᱫᱚ ᱥᱟᱨᱡᱚᱢ ᱵᱤᱨ ᱫᱚ ᱵᱟᱹᱱᱩᱜᱼᱟ ᱚᱱᱟ ᱵᱤᱨ ᱪᱮᱫ ᱨᱚᱦᱚᱭ ᱵᱤᱨ ᱠᱚ ᱟᱨ ᱟᱲᱮ ᱠᱚᱨᱮ ᱥᱟᱦᱟᱱ ᱫᱚ ᱥᱟᱦᱟᱱ ᱞᱮᱠᱷᱟᱱ ᱫᱚ ᱠᱚᱥᱴᱚ ᱫᱚ ᱵᱟᱝ ᱦᱩᱭᱩᱜ ᱛᱟᱞᱮᱭᱟ ᱟᱫᱚ ᱵᱩᱨᱩ ᱫᱚ ᱥᱩᱨ ᱠᱚᱨᱮ ᱫᱚ ᱵᱟᱹᱱᱩᱜᱼᱟ ᱡᱷᱟᱹᱞ ᱜᱮᱭᱟ ᱯᱚᱱᱨᱚ ᱵᱤᱥ ᱠᱤᱞᱳᱢᱤᱴᱟᱨ ᱡᱷᱟᱹᱞ ᱨᱮ ᱟᱫᱚ ᱵᱟᱞᱮ ᱪᱟᱞᱟᱜ ᱠᱟᱱᱟ᱾ ᱚᱱᱟ ᱩᱱᱟᱹᱜ ᱡᱷᱟᱹᱞ᱾ ᱥᱟᱠᱟᱢ ᱫᱟᱛᱟᱹᱱᱤ ᱟᱹᱜᱩ ᱫᱚᱞᱮ ᱪᱟᱞᱟᱜ ᱜᱮᱭᱟ ᱡᱟᱦᱟᱸ ᱛᱤᱥ ᱠᱚᱨᱮ᱾
ᱻ
ᱟᱫᱚ ᱥᱟᱦᱟᱱ ᱟᱹᱜᱩ ᱠᱚᱫᱚ ᱵᱟᱞᱮ ᱪᱟᱞᱟᱜᱼᱟ ᱩᱱᱟᱹᱜ ᱡᱷᱟᱞ ᱫᱚ ᱟᱨ ᱵᱟᱠᱷᱟᱡ ᱫᱚ ᱚᱱᱟ ᱦᱟᱴ ᱠᱚᱨᱮ ᱫᱟᱛᱟᱹᱱᱤ ᱠᱚ ᱠᱤᱨᱤᱧ ᱦᱟᱛᱟᱣ ᱦᱩᱭᱩᱜᱼᱟ᱾ ᱱᱤᱛᱚᱜ ᱫᱚ ᱯᱟᱛᱲᱟ ᱠᱚᱦᱚᱸ ᱠᱚ ᱟᱠᱷᱨᱤᱧᱮᱫ ᱜᱮᱭᱟ ᱠᱚ ᱦᱟᱴ
ᱫᱟᱹᱛᱟᱹᱱᱤ ᱠᱚ ᱟᱹᱠᱷᱨᱤᱧ ᱜᱮᱭᱟ ᱚᱱᱟ ᱦᱟᱴ ᱨᱮ?
ᱦᱚ ᱟᱠᱷᱤᱨᱤᱧ ᱜᱮᱭᱟᱞᱮ᱾ ᱦᱮᱸ ᱚᱱᱮ ᱦᱮᱸ ᱢᱩᱴᱷᱟᱹ ᱯᱟᱸᱪ ᱪᱷᱚᱴᱤ ᱠᱚ ᱢᱤᱫ ᱴᱷᱟᱱ ᱛᱚᱞ ᱠᱟᱜ ᱠᱚᱣᱟ
ᱦᱮᱸ
ᱫᱚᱥ ᱴᱟᱠᱟ ᱚᱱᱠᱟ ᱢᱟᱱᱮ ᱯᱟᱸᱪ ᱴᱟᱠᱟ ᱨᱮᱱᱟᱜ ᱫᱚ ᱠᱟᱹᱴᱤᱡ ᱠᱚᱢ ᱦᱮᱸ ᱫᱚᱥ ᱴᱟᱠᱟ ᱨᱮᱱᱟᱜ ᱟᱨ ᱠᱟᱹᱴᱤᱡ ᱵᱮᱥᱤ ᱚᱱᱠᱟ ᱠᱚ ᱟᱠᱷᱨᱤᱧᱟ᱾
ᱟᱨ ᱟᱞᱮ ᱥᱮᱫ ᱫᱚ ᱚᱱᱟ ᱫᱟᱹᱛᱟᱹᱱᱤ ᱫᱚ ᱵᱟᱠᱚ ᱟᱹᱷᱨᱤᱧᱟ᱾ ᱵᱤᱨ ᱠᱚᱦᱚᱸ ᱵᱟᱹᱱᱩᱜᱼᱟᱛᱚ ᱟᱞᱮ ᱥᱮᱫ ᱫᱚ᱾
ᱦ ᱦᱮᱸ ᱛᱟᱦᱞᱮ ᱵᱟᱡᱟᱨ ᱥᱩᱨ ᱨᱮ ᱢᱮᱱᱟᱜ ᱯᱮᱭᱟ ᱥᱮ ᱢᱟᱱᱮ ᱡᱷᱟᱹᱞ ᱜᱮᱭᱟ ᱚᱠᱚ ᱫᱚ ᱵᱟᱡᱟᱨ ᱫᱚ?
ᱵᱟᱡᱟᱨ ᱠᱷᱚᱡ ᱫᱚ ᱤᱭᱟᱹ ᱫᱚ ᱵᱟᱞᱮ ᱥᱩᱨ-ᱟ ᱥᱟᱺᱜᱤᱧ ᱧᱚᱜ ᱜᱮᱭᱟᱞᱮ᱾
ᱚ ᱦᱮᱸ ᱛᱚ
ᱟᱞᱮ ᱦᱚᱸ ᱵᱟᱡᱟᱨ ᱫᱚ ᱵᱟᱝ ᱥᱩᱨ ᱛᱟᱞᱮᱭᱟ ᱡᱷᱟᱹᱞ ᱛᱟᱞᱮᱭᱟ ᱠᱟᱹᱴᱤᱡ᱾
ᱦᱩᱸ ᱟᱯᱮ ᱥᱮᱫ ᱜᱮ ᱯᱟᱧᱪᱮᱛ ᱵᱩᱨᱩ ᱯᱩᱨᱩᱞᱤᱭᱟᱹ ᱨᱮᱜᱮ ᱛᱚ ᱢᱮᱱᱟᱜ ᱠᱟᱫᱟ᱾
ᱪᱮᱫ ᱯᱟᱧᱪᱮᱛ ᱵᱩᱨᱩ ᱦᱮᱸ ᱯᱩᱨᱩᱞᱤᱭᱟ ᱨᱮᱜᱮ ᱢᱮᱱᱟᱜᱼᱟ ᱢᱮᱱᱠᱟᱱ ᱟᱞᱮᱭᱟᱜ ᱫᱚ ᱟᱹᱰᱤ ᱡᱷᱟᱹᱞ ᱜᱮᱭᱟ
ᱯᱩᱨᱩᱞᱤᱭᱟᱹ ᱦᱚᱸ ᱢᱟᱱᱮ ᱢᱟᱱᱮ ᱟᱹᱰᱤ ᱞᱟᱹᱴᱩ ᱪᱟᱹ ᱮᱨᱤᱭᱟ ᱛᱮ ᱠᱟᱱᱟ ᱛᱚ ᱦᱮᱸ ᱥᱮ
ᱦᱮᱸ
ᱯᱟᱧᱪᱮᱛ ᱵᱩᱨᱩ ᱫᱚ ᱠᱟᱹᱴᱤᱡ ᱵᱷᱟᱞ ᱜᱮᱭᱟ ᱟᱨ ᱱᱚᱣᱟ ᱡᱟᱦᱟᱸ ᱟᱡᱚᱫᱤᱭᱟᱹᱢ ᱟᱸᱡᱚᱢ ᱠᱟᱫᱟ
ᱦᱮᱸ ᱟᱸᱡᱚᱢ ᱠᱟᱱᱟ
ᱫᱤᱭᱟ ᱡᱩᱜᱤ ᱵᱩᱨᱩ ᱟᱨ ᱢᱤᱫᱴᱤᱡ ᱢᱟᱴᱷᱟ ᱵᱩᱨᱩ ᱚᱱᱟ ᱠᱚ ᱥᱩᱨ ᱥᱩᱨ ᱜᱮ
ᱚ
ᱡᱩᱜᱤ ᱵᱩᱨᱩ ᱥᱩᱨᱩᱜ ᱛᱟᱞᱮᱭᱟ ᱚᱱᱟ ᱵᱩᱨᱩ ᱪᱮᱛᱟᱱ ᱨᱮ ᱡᱟᱦᱟᱸᱭ ᱯᱤᱞᱪᱩ ᱦᱟᱲᱟᱢ ᱯᱤᱞᱪᱩ ᱵᱩᱦᱤ ᱢᱮᱱᱟᱜ ᱠᱱᱟ ᱚᱸᱰᱮ ᱪᱟᱞᱟᱜ ᱪᱟᱞᱟᱜ ᱜᱮᱭᱟᱞᱮ
ᱚ ᱚᱸᱰᱮ ᱤᱭᱟᱹ ᱵᱚᱸᱜᱟ ᱵᱩᱨᱩ ᱦᱩᱭᱩᱜ ᱜᱮᱭᱟ ᱚᱸᱰᱮ
ᱦᱩᱭᱩᱜᱼᱟ
ᱚᱠᱟ ᱪᱟᱸᱫᱳ ᱦᱩᱭᱩᱜ ᱛᱮ
ᱦᱩᱸ ᱪᱟᱹᱛ ᱵᱚᱸᱜᱟ ᱢᱟᱱᱮ ᱯᱷᱟᱹᱜᱩᱱ ᱪᱟᱹᱛ ᱚᱱᱮ ᱚᱱᱠᱟ ᱪᱟᱹᱛ ᱵᱚᱞᱚᱜᱼᱟ ᱟᱨ ᱯᱷᱟᱹᱜᱩᱱ ᱫᱚ ᱵᱟᱝ ᱪᱟᱵᱟ ᱠᱚᱜᱼᱟ ᱩᱱ ᱥᱚᱢᱚᱭ ᱦᱩᱭᱩᱜ ᱛᱟᱸᱦᱮᱱ
ᱛᱤᱱᱟᱹᱜ ᱫᱤᱱ ᱦᱩᱭᱩᱜᱼᱟ ᱚᱸᱰᱮ
ᱢᱤᱫ ᱫᱤᱱᱜᱮ ᱵᱚᱸᱜᱟᱼᱵᱩᱨᱩ ᱟᱨ ᱢᱤᱫ ᱫᱤᱱ ᱜᱮ ᱦᱩᱭᱩᱜᱼᱟ ᱞᱟᱦᱟ ᱫᱤᱱ ᱢᱟᱱᱮ ᱞᱟᱦᱟ ᱫᱤᱱ ᱫᱚ ᱰᱷᱮᱨ ᱫᱤᱱ ᱞᱟᱦᱟ ᱠᱷᱚᱱᱚ ᱜᱮ ᱥᱟᱯᱷᱟ ᱡᱟᱣᱨᱟᱭᱟ ᱠᱚ ᱵᱩᱨᱩ ᱪᱮᱛᱟᱱ
ᱵᱚᱸᱜᱟᱼᱵᱩᱨᱩᱭᱟᱠᱚ ᱟᱹᱰᱤ ᱥᱟᱺᱜᱤᱧ ᱥᱟᱺᱜᱤᱧ ᱨᱤᱱᱤᱡ ᱦᱚᱲ ᱠᱚ ᱦᱤᱡᱩᱜᱼᱟ ᱜᱟᱹᱰᱤ ᱛᱮ ᱡᱷᱟᱞ ᱠᱚᱨᱮᱱ ᱠᱚ ᱦᱤᱡᱩᱜ ᱜᱮᱭᱟ ᱡᱟᱦᱟᱸ ᱛᱤᱥᱚᱜ ᱦᱮᱡ ᱦᱤᱡᱩᱜ ᱯᱮ ᱦᱤᱨᱤ ᱤᱫᱤ ᱛᱟᱞᱮ ᱯᱮ
ᱦᱮᱸ ᱪᱟᱞᱟᱣ ᱦᱩᱭᱩᱜᱼᱟ
ᱯᱤᱞᱪᱩ ᱦᱟᱲᱟᱢ ᱯᱤᱞᱪᱩ ᱵᱩᱲᱦᱤ ᱢᱮᱱᱟᱜ ᱠᱤᱱᱟᱹ ᱪᱮᱛᱟᱱ ᱨᱮ
ᱟᱹᱰᱤ ᱢᱟᱨᱟᱝ ᱜᱮᱭᱟ ᱵᱩᱨᱩ ᱥᱮ ᱦᱩᱰᱤᱝ
ᱵᱩᱨᱩ ᱫᱚ ᱟᱹᱰᱤ ᱫᱚ ᱵᱟᱝ ᱢᱟᱨᱟᱝ-ᱟ ᱢᱮᱱᱠᱷᱟᱱ ᱫᱚ ᱩᱥᱩᱞ ᱜᱮᱭᱟ ᱵᱩᱨᱩ ᱫᱚ
ᱚ ᱻ
ᱵᱩᱨᱩ ᱨᱟᱠᱟᱵ ᱦᱩᱭᱩᱜᱼᱟ ᱟᱫᱚ ᱞᱟᱹᱭ ᱟᱠᱚ ᱥᱟᱛᱴᱤ ᱵᱩᱨᱩ ᱯᱟᱨᱚᱢ ᱦᱩᱭᱩᱜᱼᱟ ᱦᱮᱸ ᱥᱮ ᱛᱟᱲᱟᱢ ᱵᱟᱞᱮ ᱛᱟᱲᱟᱢ ᱟᱠᱟᱫᱟ
ᱦᱮᱸ ᱪᱟᱞᱟᱣ ᱞᱮᱱ ᱜᱮᱭᱟᱢ ᱞᱩᱜᱩ ᱵᱩᱨᱩ
ᱦᱮᱸ ᱪᱟᱞᱟᱣ ᱦᱩᱭ ᱠᱟᱱᱟ
ᱦ ᱦᱩᱸ
ᱦ
ᱟᱯᱮᱥᱮᱫ ᱚᱱᱠᱟ ᱞᱟᱹᱴᱩ ᱤᱭᱟᱹ ᱠᱚᱫᱚ ᱵᱟᱹᱱᱩᱜᱼᱟ ᱵᱩᱨᱩ ᱠᱚᱫᱚ ᱦᱮᱸᱥᱮ ᱚᱱᱠᱟ ᱧᱮᱞᱚᱜ ᱞᱮᱠᱟᱱᱟᱜ ᱢᱟᱱᱮ ᱡᱮᱢᱚᱱ ᱪᱟᱜ ᱟᱠᱚ ᱚᱝᱠᱟ ᱟᱡᱚᱫᱤᱭᱟᱹ ᱵᱩᱨᱩ ᱞᱩᱜᱩ ᱵᱩᱨᱩ ᱚᱱᱮ ᱚᱱᱠᱟ ᱫᱚ ᱵᱟᱹᱱᱩᱜ-ᱟ ᱟᱯᱮ ᱚᱱᱟ ᱥᱩᱞ ᱠᱚᱨᱮ ᱯᱟᱛᱟ ᱠᱚ ᱵᱟᱝ ᱦᱩᱭᱩᱜᱼᱟ